ᱦᱮᱞᱳ,
ᱦᱮᱞᱳ,
ᱜᱚᱢᱠᱮ ᱡᱚᱦᱟᱨ ᱜᱮ ᱾
ᱦᱮᱸ ᱜᱚᱝᱠᱮ ᱡᱚᱦᱟᱨ ᱜᱮ ᱟᱸᱡᱚᱢᱚᱜ ᱠᱟᱱᱟ?
ᱦᱮᱸ ᱦᱮᱸ ᱟᱹᱞᱤᱧᱟᱜ ᱡᱚᱸ ᱟᱸᱡᱚᱢᱚᱜ ᱠᱟᱱᱟ ᱛᱚ?
ᱦᱮᱸ ᱟᱵᱤᱱᱟᱜ ᱦᱚᱸ ᱟᱸᱡᱚᱢᱚᱜ ᱠᱟᱱ ᱜᱮᱭᱟ᱾
ᱦᱳᱭ ᱟᱹᱞᱤᱧ ᱫᱚ ᱠᱟᱹᱴᱤᱡ ᱱᱮᱴᱣᱟᱨᱠ-ᱮ ᱰᱤᱥᱴᱟᱵᱽ ᱵᱟᱲᱟᱭ ᱜᱮ ᱛᱟᱞᱤᱧᱟ ᱚᱱᱟ ᱛᱮ ᱠᱩᱞᱤᱭᱮᱫ ᱠᱤᱱᱟᱞᱤᱧ?
ᱟᱪᱪᱷᱟ ᱴᱷᱤᱠ ᱜᱮᱭᱟ ᱟᱸᱡᱚᱢᱚᱜ ᱠᱟᱱ ᱜᱮ ᱛᱟᱵᱤᱱᱟ, ᱟᱫᱚ ᱛᱟᱦᱚᱞᱮ ᱱᱤᱛᱳᱜ ᱨᱚᱯᱚᱲ ᱜᱟᱱᱚᱜ ᱛᱟᱞᱟᱝᱟ ᱥᱮ ᱵᱟᱝ ᱜᱮ?
ᱦᱮᱸ ᱜᱟᱱᱚᱜ ᱜᱮᱭᱟ᱾ ᱟᱸᱡᱚᱢᱚᱜ ᱠᱟᱱᱟ ᱢᱟᱱᱮ ᱜᱟᱱᱚᱜ ᱯᱮᱭᱟ, ᱦᱚᱞᱟ ᱢᱟᱦᱫᱷᱮᱨ ᱛᱚ ᱱᱚᱰᱮ ᱠᱷᱚᱱ ᱜᱮ ᱴᱨᱟᱭ ᱵᱟᱲᱟ ᱦᱩᱭᱱᱟ ᱛᱚ ᱵᱟᱝ ᱟᱸᱚᱢᱚᱜ ᱠᱟᱱ ᱛᱟᱦᱮᱸᱫ᱾
ᱟᱪᱪᱷᱟ ᱛᱮᱦᱮᱧ ᱫᱚ ᱢᱚᱴᱟᱢᱩᱴᱤ ᱯᱷᱟᱨᱪᱟ ᱯᱷᱟᱨᱪᱤ ᱜᱮ ᱟᱸᱚᱢᱚᱜ ᱠᱟᱱ ᱛᱟᱵᱤᱱᱟ᱾
ᱟᱪᱪᱷᱟ ᱦᱚᱭᱛᱚ ᱧᱤᱫᱟᱹ ᱵᱮᱲᱟ ᱧᱤᱫᱟᱹ ᱧᱚᱜ ᱠᱟᱛᱮ ᱫᱚ ᱦᱚᱭᱛᱚ ᱜᱟᱱᱚᱜ ᱠᱟᱱ ᱜᱮᱭᱟ ᱦᱚᱞᱟ ᱫᱚ ᱟᱹᱭᱩᱵ ᱛᱟᱨᱟ ᱨᱮᱜᱮ ᱴᱨᱟᱭ ᱴᱨᱟᱭ ᱵᱟᱲᱟ ᱦᱩᱭᱩᱜ ᱠᱟᱱ ᱛᱟᱦᱮᱸᱫ ᱧᱮᱞ ᱵᱟᱲᱟ ᱦᱩᱭᱩᱜ ᱠᱟᱱ ᱛᱟᱦᱮᱸᱫ, ᱦᱚᱞᱟ ᱫᱚ ᱵᱟᱝ ᱜᱟᱱᱚᱜ ᱠᱟᱱ ᱛᱟᱦᱮᱸᱫ ᱟᱹᱭᱩᱵ ᱛᱟᱨᱟ
ᱟᱪᱪᱷᱟ ᱟᱪᱪᱷᱟ᱾ ᱟᱫᱚᱞᱤᱧ ᱢᱮᱱᱮᱫ ᱛᱟᱦᱮᱸᱜ-ᱟ ᱟᱵᱤᱱ ᱫᱚ ᱚᱠᱟ ᱥᱮᱫ ᱠᱷᱚᱱ ᱵᱤᱱ ᱞᱟᱹᱭᱮᱫ ᱛᱟᱦᱮᱸᱜᱼᱟ, ᱢᱟᱱᱮ ᱫᱤᱥᱚᱢ ᱠᱚᱫᱚ ᱚᱠᱟ ᱥᱮᱫ ᱨᱮ?
ᱟᱹᱞᱤᱧ ᱫᱚ ᱵᱮᱝᱜᱚᱞ ᱯᱚᱱᱚᱛ᱾ ᱡᱷᱟᱲᱜᱟᱢ ᱡᱮᱞᱟ ᱥᱮᱫ ᱠᱷᱚᱱ, ᱟᱹᱵᱤᱱ ᱫᱚ?
ᱦᱳᱭ ᱟᱹᱞᱤᱧ ᱦᱚᱸ ᱚᱱᱟ ᱥᱩᱨ ᱥᱩᱯᱩᱨ ᱥᱮᱫ ᱜᱮ, ᱚᱱᱟ ᱟᱹᱞᱤᱧ ᱫᱚ ᱱᱟᱛᱮ ᱠᱳᱞᱠᱟᱛᱟ ᱥᱮᱫ ᱨᱮᱞᱤᱧ ᱛᱟᱦᱮᱱ ᱜᱮᱭᱟ ᱟᱨᱠᱤ᱾
ᱟᱪᱪᱷᱟ ᱚᱱᱟ ᱚᱱᱛᱮ ᱨᱮᱫᱚ ᱠᱟᱹᱢᱤ ᱠᱚ ᱥᱮ ᱚᱞᱚᱜ ᱯᱟᱲᱦᱟᱣ ᱱᱤᱭᱟᱹ ᱛᱮ?
ᱦᱮᱸ ᱱᱚᱝᱠᱟ ᱚᱞᱚᱜ ᱯᱟᱲᱦᱟᱣ ᱞᱮᱠᱟ ᱜᱮ ᱟᱨᱡᱤ ᱠᱟᱹᱢᱤ ᱠᱚᱫᱚ ᱵᱟᱝᱟ ᱦᱟᱸᱜ᱾
ᱪᱷᱟ ᱱᱟᱯᱟᱭ ᱠᱟᱛᱷᱟ ᱜᱮ, ᱚᱞᱚᱜ ᱯᱟᱲᱦᱟᱣ ᱠᱷᱟᱹᱛᱤᱨ ᱜᱮᱛᱚ ᱦᱚᱲ ᱠᱚᱢᱟ ᱡᱟᱹᱥᱛᱤ ᱵᱟᱭᱨᱮ ᱥᱮᱫ ᱨᱮᱠᱚ ᱛᱟᱦᱮᱱ ᱜᱮᱭᱟ᱾ ᱚᱱᱟ ᱥᱟᱶᱛᱮ ᱠᱟᱹᱢᱤ ᱠᱚᱦᱚᱸ, ᱡᱟᱹᱥᱛᱤ ᱫᱚ ᱱᱤᱛᱳᱜ ᱱᱤᱛᱳᱜ ᱚᱠᱛᱚ ᱡᱟᱹᱥᱛᱤ ᱫᱚ ᱚᱞᱚᱜ ᱚᱞ ᱯᱟᱲᱦᱟᱣ ᱠᱷᱛᱤᱨ ᱜᱮ ᱟᱹᱛᱩ ᱫᱤᱥᱚᱢ ᱠᱷᱚᱱ ᱫᱚ ᱵᱟᱦᱨᱮ ᱥᱮᱱ ᱠᱚ ᱪᱟᱞᱟᱜ ᱠᱟᱱᱟ ᱢᱟᱱᱮ ᱵᱟᱡᱟᱨ ᱫᱤᱥᱚᱢ ᱥᱮᱫ ᱨᱮᱠᱚ ᱛᱟᱦᱮᱱ ᱠᱟᱱᱟ᱾
ᱦᱚᱭ ᱦᱚᱭ ᱦᱚᱭ, ᱚᱱᱟ ᱠᱷᱟᱹᱛᱤᱨ ᱜᱮ ᱟᱹᱞᱤᱧ ᱦᱚᱸ ᱵᱟᱭᱨᱮ ᱨᱮ ᱢᱮᱱᱟᱜ ᱞᱤᱧᱟ ᱦᱟᱸᱜ᱾
ᱚᱱᱪᱷᱟ᱾
ᱟᱫᱚ ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭ ᱜᱮᱭᱟ ᱥᱮ?
ᱟᱹᱞᱤᱧ ᱫᱚ ᱪᱮᱫ ᱦᱚᱸ ᱵᱟᱝᱟ, ᱱᱤᱛᱳᱜ ᱫᱚ ᱟᱹᱛᱳ ᱫᱤᱥᱚᱢ ᱨᱮᱜᱮ, ᱚᱱᱟ ᱠᱷᱟᱹᱛᱤᱨ ᱛᱮᱜᱮ ᱦᱚᱸᱜᱼᱚ ᱱᱚᱝᱠᱟ ᱱᱮᱴ ᱴᱚᱣᱟᱨᱠ ᱠᱚ ᱰᱤᱥᱴᱟᱵᱽ ᱢᱟ᱾
ᱦᱳᱭ ᱦᱳᱭ ᱟᱹᱛᱩ ᱫᱤᱥᱚᱢ ᱨᱮᱫᱚ ᱡᱳᱨ ᱫᱷᱟᱨᱟ ᱜᱮ ᱱᱮᱴᱚᱣᱟᱨᱠ ᱠᱚᱭ ᱯᱨᱚᱵᱞᱮᱢ ᱧᱚᱜ ᱜᱮᱭᱟ᱾
ᱦᱳᱭ᱾
ᱫᱟᱜ ᱡᱟᱹᱯᱩᱫ ᱠᱚ ᱪᱮᱫ ᱞᱮᱠᱟ ᱟᱯᱮ ᱥᱮᱫ?
ᱫᱟᱜ ᱡᱟᱹᱯᱩᱫ ᱠᱚᱫᱚ ᱵᱷᱟᱜᱮ ᱜᱮ ᱦᱩᱭᱩᱜ ᱠᱟᱱᱟ᱾ ᱪᱟᱥ ᱠᱟᱹᱢᱤ ᱠᱚᱭ ᱥᱟᱨᱤᱫᱤ ᱠᱟᱜᱼᱟ, ᱵᱷᱟᱜᱮ ᱜᱮ ᱫᱟᱜ ᱡᱟᱹᱯᱩᱫᱮᱫ ᱛᱮᱭ᱾
ᱟᱨ ᱞᱮᱭᱮᱫ ᱛᱟᱦᱮᱸᱫ ᱡᱷᱟᱲᱜᱨᱟᱢ ᱫᱚ ᱛᱟᱦᱚᱞᱮ ᱚᱠᱟ ᱢᱟᱱᱮ ᱯᱨᱳ ᱡᱷᱟᱲᱜᱨᱟᱢ ᱥᱩᱨ ᱥᱩᱯᱩᱨ ᱜᱮ ᱥᱮ ᱚᱱᱟ ᱠᱷᱚᱱ ᱠᱤᱪᱷᱩ ᱥᱟᱺᱜᱤᱧ ᱧᱚᱜ ᱟᱨᱠᱤ,
ᱵᱟᱝ ᱵᱟᱝ ᱡᱷᱟᱲᱜᱨᱟᱢ ᱫᱚ ᱟᱞᱮ ᱠᱷᱚᱱ ᱫᱚ ᱟᱹᱰᱤ ᱥᱟᱺᱜᱤᱧ ᱨᱮ ᱟᱹᱰᱤ ᱥᱟᱺᱷᱤᱧ ᱨᱮ ᱦᱩᱭ ᱜᱚᱫᱚᱜᱼᱟ ᱳᱭ ᱯᱚᱧᱪᱟᱥ,
ᱯᱚᱧᱪᱟᱱᱱᱚ ᱠᱤᱞᱳᱢᱤᱴᱟᱨ ᱜᱟᱱ ᱦᱩᱭ ᱜᱚᱫᱚᱜᱼᱟ᱾ ᱡᱮᱞᱟ ᱛᱮᱫ ᱡᱷᱟᱲᱜᱨᱟᱢ ᱠᱟᱱᱟ ᱟᱨ ᱟᱹᱰᱤ ᱜᱮ ᱥᱟᱺᱜᱤᱧᱟ᱾
ᱟᱪᱪᱷᱟ ᱪᱷᱟ ᱪᱷᱟ᱾
ᱟᱞᱮ ᱫᱚ ᱱᱚᱝᱠᱟᱱ ᱡᱟᱭᱜᱟ ᱨᱮ ᱢᱮᱱᱟᱜ ᱞᱮᱭᱟ, ᱡᱟᱦᱟᱸ ᱫᱚ ᱩᱰᱤᱥᱥᱟ, ᱡᱷᱟᱲᱠᱷᱚᱱᱰ ᱟᱨ ᱵᱮᱝᱜᱚᱞ ᱚᱱᱟ ᱯᱩᱨᱟᱹ ᱥᱩᱨ ᱨᱮ᱾ ᱯᱮᱭᱟ ᱥᱤᱢᱟᱹ ᱨᱮ ᱢᱮᱱᱟᱜ ᱞᱮᱭᱟ, ᱦᱩᱸ ᱦᱩᱸ᱾
ᱜᱚᱴᱟ ᱫᱷᱟᱨᱮ ᱠᱷᱚᱱ ᱜᱮ ᱵᱚᱰᱟᱨ ᱛᱟᱯᱮ ᱦᱟᱸᱜ᱾
ᱦᱚᱭ ᱦᱚᱭ᱾
ᱟᱫᱚ ᱪᱟᱥᱵᱟᱥ ᱠᱚᱫᱚ, ᱮᱛᱚᱦᱚᱵ ᱮᱱᱟ ᱥᱮ ᱟᱹᱣᱨᱤ?
ᱪᱟᱥᱵᱟᱥ ᱠᱚ ᱱᱚᱜᱼᱚᱭ ᱥᱟᱹᱨᱫᱤ ᱪᱟᱹᱞᱩᱣ ᱠᱟᱱᱟ᱾ ᱜᱚᱴᱟ ᱜᱮ ᱠᱟᱹᱢᱤ ᱦᱚᱲ ᱠᱚᱦᱚᱸ ᱵᱟᱠᱚ ᱧᱟᱢᱚᱜ ᱠᱟᱱᱟ ᱠᱟᱹᱢᱤ ᱞᱟᱹᱜᱤᱫ ᱦᱚᱸ᱾
ᱦᱳᱭ ᱱᱮᱛᱟᱨ ᱢᱟ ᱵᱟᱦᱨᱮ ᱠᱚᱥᱮᱫ ᱜᱮ ᱠᱟᱹᱢᱤ ᱦᱚᱸᱠᱚ ᱪᱟᱞᱟᱜ ᱠᱟᱱ, ᱟᱛᱳ ᱫᱤᱥᱚᱢ ᱨᱮ ᱢᱩᱞᱭᱟᱹ ᱜᱮ ᱵᱟᱠᱚ ᱧᱟᱢᱚᱜ ᱠᱟᱱᱟ᱾
ᱦᱳᱭ ᱦᱳᱭ ᱟᱨ ᱟᱛᱩ ᱫᱤᱥᱚᱢ ᱨᱮ ᱢᱩᱞᱤᱭᱟᱹ ᱚᱱᱠᱟ ᱦᱚᱸ ᱡᱷᱚᱛᱚ ᱦᱚᱲ ᱜᱮᱛᱚ ᱡᱟᱦᱟᱸᱭ ᱢᱮᱱᱟᱜ ᱠᱚᱣᱟ ᱩᱱᱠᱩ ᱦᱚᱸ ᱟᱠᱚ ᱚᱲᱟᱜ ᱨᱮᱱᱟᱜ ᱜᱮ ᱠᱚ ᱠᱟᱹᱢᱤ ᱠᱟᱱᱟ᱾ ᱱᱮᱛᱟᱨ ᱢᱟ ᱜᱟᱰᱤ ᱛᱮ ᱠᱚ ᱥᱤᱭᱮᱜᱼᱟ᱾ ᱡᱚᱛᱚ ᱢᱤᱫ ᱫᱷᱟᱣ ᱨᱮᱠᱚ ᱥᱤᱭ ᱟᱠᱚ ᱠᱟᱱᱟ, ᱞᱚᱥᱚᱫ ᱟᱠᱚ ᱠᱟᱱᱟ ᱠᱚ ᱟᱨ ᱚᱠᱟᱨᱮᱢ ᱧᱟᱢᱮᱭᱟ᱾ ᱡᱚᱛᱚ ᱜᱮ ᱡᱟᱨ ᱡᱚᱢᱚᱱᱟᱜ ᱠᱚ ᱠᱟᱹᱢᱤ ᱠᱟᱱᱟ ᱱᱤᱡᱮᱨᱟᱜ᱾
ᱦᱮᱸ ᱦᱮᱸ᱾
ᱚᱱᱟ ᱛᱮᱜᱮ ᱦᱚᱨᱚᱵᱚᱨᱚ ᱫᱚ ᱵᱟᱠᱷᱟᱱ ᱫᱚ ᱮᱠᱫᱚᱢ ᱴᱷᱤᱠ ᱜᱮᱭᱟ᱾ ᱚᱱᱟ ᱛᱮᱜᱮ ᱠᱟᱹᱴᱤᱡ ᱡᱷᱟᱢᱮᱞᱟ ᱦᱩᱭᱩᱜ ᱠᱟᱱᱟ ᱵᱟᱠᱷᱟᱱ ᱫᱚ ᱥᱮᱫᱟᱭ ᱞᱮᱠᱟ ᱡᱩᱫᱤ ᱰᱟᱝᱨᱟ ᱠᱟᱛᱮ ᱥᱤ ᱦᱩᱭ ᱠᱚᱜᱼᱟ ᱛᱟᱦᱚᱞᱮ ᱫᱚ ᱢᱤᱫ ᱫᱤᱱ ᱢᱤᱫ ᱫᱤᱱ ᱛᱮᱠᱚ ᱥᱤ ᱡᱟᱣᱨᱟ ᱠᱮᱭᱟ ᱢᱤᱫ ᱫᱷᱟᱣ ᱨᱮ ᱡᱟᱹᱥᱛᱤ ᱦᱚᱸ ᱵᱟᱢ ᱞᱚᱥᱚᱫ ᱫᱟᱲᱮᱭᱟᱭᱟ᱾ ᱚᱱᱟᱛᱮ ᱠᱚᱢ ᱠᱚᱢ ᱛᱮ ᱠᱚ ᱨᱚᱦᱚᱭ ᱡᱟᱣᱨᱟ ᱠᱮᱭᱼᱟ ᱱᱮᱛᱟᱨ ᱫᱚ ᱚᱱᱠᱟ ᱢᱟ ᱵᱟᱝᱟ᱾ ᱜᱟᱹᱰᱤ ᱛᱮᱠᱚ ᱥᱤᱭᱮᱫᱼᱟ ᱞᱚᱥᱚᱫᱮᱜᱼᱟ ᱠᱚ ᱢᱤᱫ ᱫᱷᱟᱣ ᱨᱮ᱾ ᱟᱹᱰᱤ ᱜᱟᱱ ᱦᱚᱲᱟᱜ ᱢᱤᱫ ᱠᱷᱟᱱᱮ ᱢᱤᱫᱴᱟᱹᱝ ᱢᱤᱫᱴᱟᱝ ᱟᱹᱛᱩ ᱨᱮᱱᱟᱜ ᱫᱚ ᱢᱤᱫ ᱫᱷᱟᱣ ᱨᱮᱜᱮ ᱞᱚᱥᱚᱫ ᱪᱟᱵᱟᱭ ᱦᱟᱢᱟᱭ ᱜᱟᱹᱰᱤ ᱛᱮᱫᱚ ᱢᱤᱫᱴᱟᱝ ᱜᱟᱹᱰᱤ ᱛᱮᱠᱷᱟᱱ ᱜᱮ᱾
ᱦᱮᱸ ᱢᱤᱫ ᱫᱷᱟᱣ ᱜᱟᱹᱰᱤ ᱢᱤᱫ ᱫᱷᱟᱣ ᱜᱟᱰᱤ ᱵᱚᱞᱚ ᱞᱮᱱ ᱠᱷᱟᱱ ᱜᱚᱴᱟ ᱡᱚᱛᱚ ᱚᱱᱟ ᱥᱩᱨ ᱥᱩᱯᱩᱨ ᱠᱚ ᱡᱚᱛᱚ ᱤᱥᱤ ᱪᱟᱵᱟ ᱤᱫᱤᱭᱟ᱾
ᱦᱳᱭ ᱦᱳᱭ ᱟᱫᱚ ᱚᱱᱟᱛᱮ ᱦᱩᱸ ᱱᱤᱡᱮᱨᱟᱜ ᱟᱛᱳ ᱨᱮᱦᱚᱸ ᱢᱤᱫ ᱫᱷᱟᱣ ᱵᱚᱞᱚ ᱞᱮᱱᱠᱷᱟᱱ ᱡᱷᱚᱛᱚ ᱦᱚᱲᱟᱜ ᱮ ᱥᱤ ᱦᱚᱴᱚᱫ ᱢᱮᱭᱟ ᱟᱫᱚ ᱢᱤᱫᱴᱟᱝ ᱨᱮᱱ ᱟᱛᱳ ᱨᱮᱱ ᱦᱚᱲ ᱫᱚ ᱛᱤᱱᱟᱹᱜ ᱜᱮ ᱛᱤᱱᱟᱹᱜᱚᱜ-ᱟ ᱟᱨ ᱛᱤᱱᱟᱹᱜ ᱜᱮ ᱵᱟᱝ ᱮ ᱨᱚᱦᱚᱭ ᱟᱢᱟ᱾
ᱦᱩᱸ ᱦᱩᱸ᱾
ᱚᱱᱟ ᱛᱮᱜᱮ ᱦᱚᱲ ᱠᱚ ᱵᱟᱠᱚ ᱧᱟᱢᱚᱜ ᱠᱟᱱᱟ ᱠᱟᱹᱢᱤ ᱞᱟᱹᱜᱤᱫ᱾
ᱦᱳᱭ ᱟᱹᱞᱤᱧ ᱦᱚᱸ ᱫᱤᱥᱚᱢ ᱥᱮᱫ ᱢᱟ ᱵᱟᱹᱞᱤᱧ ᱪᱟᱞᱟᱣ ᱠᱟᱱᱟ ᱦᱟᱸᱜ ᱟᱹᱰᱤ ᱫᱤᱱ ᱦᱩᱭᱱᱟ᱾ ᱛᱚ ᱟᱹᱞᱤᱧ ᱦᱚᱸ ᱵᱟᱹᱞᱤᱧ ᱞᱟᱹᱭ ᱫᱟᱲᱮᱭᱟᱜ ᱠᱟᱱᱟ ᱪᱟᱥ ᱠᱟᱛᱷᱟ ᱠᱚᱫᱚ ᱦᱟᱸᱜ ᱵᱟᱡᱟᱨ ᱠᱚᱨᱮ ᱜᱮ ᱢᱮᱱᱟᱜ ᱞᱤᱧᱟᱹ ᱟᱯᱟᱛᱚᱛᱚ᱾
ᱟᱪᱪᱷᱟ᱾ ᱟᱹᱛᱩ ᱫᱤᱥᱚᱢ ᱠᱚᱨᱮ ᱫᱚ ᱱᱮᱛᱟᱨ ᱫᱤᱱ ᱫᱚ ᱟᱹᱛᱩ ᱫᱤᱥᱚᱢ ᱠᱚ ᱪᱟᱞᱟᱣ ᱫᱚ ᱱᱟᱯᱟᱭ ᱜᱮᱭᱟ ᱪᱮᱫᱟᱜ ᱥᱮ ᱟᱹᱭᱩᱵ ᱵᱮᱲᱟ ᱦᱚᱸᱜ-ᱚ ᱱᱚᱝᱠᱟ ᱨᱚᱴᱮ ᱥᱚᱥᱚᱨᱚᱡ ᱠᱚᱣᱟᱜ ᱨᱟᱜ ᱟᱸᱡᱚᱢᱚᱜᱼᱟ ᱟᱹᱰᱤ ᱪᱚᱨᱚᱠ ᱵᱩᱡᱷᱟᱹᱜᱼᱟ᱾
ᱟᱹᱞᱤᱧ ᱦᱚᱸ ᱵᱟᱭᱨᱮ ᱨᱮᱜᱮᱞᱤᱧ ᱛᱟᱦᱮᱸ ᱠᱟᱱᱟ ᱛᱚ ᱠᱤᱪᱷᱩ ᱫᱤᱱ ᱞᱟᱦᱟ ᱜᱮᱞᱤᱧ ᱦᱮᱡ ᱟᱠᱟᱱᱟ, ᱛᱚ ᱡᱚᱠᱷᱚᱱ ᱯᱩᱭᱞᱳ ᱞᱤᱧ ᱦᱮᱡ ᱮᱱᱟ ᱯᱳᱭᱞᱳ ᱦᱤᱞᱳᱜᱟᱜ ᱧᱤᱫᱟᱹ ᱮᱢᱚᱱ ᱪᱚᱨᱚᱠ ᱵᱩᱡᱷᱟᱹᱜ ᱠᱟᱱ ᱛᱟᱦᱮᱸᱫ ᱥᱮ
ᱦᱩᱸ ᱦᱩᱸ᱾ ᱟᱫᱚ ᱪᱷᱩᱴᱤ ᱠᱚᱦᱚᱸ ᱵᱟᱝ ᱧᱟᱢ ᱠᱟᱱᱟ ᱛᱚ᱾ ᱟᱫᱚ ᱪᱷᱩᱴᱤ ᱠᱚ ᱧᱟᱢ ᱞᱮᱠᱷᱟᱱ ᱟᱹᱞᱤᱧ ᱫᱚᱞᱤᱧ ᱪᱟᱞᱟᱜ ᱜᱮᱭᱟ ᱱᱚᱝᱠᱟ ᱫᱚᱥ ᱯᱚᱱᱨᱚ ᱫᱤᱱ ᱠᱤᱝᱵᱟ ᱱᱚᱝᱠᱟ ᱢᱟᱱᱮ ᱪᱮᱫᱞᱮᱠᱟᱧ ᱞᱟᱹᱭᱟᱵᱮᱱᱟ ᱪᱟᱸᱫᱳ ᱨᱮ ᱠᱤᱝᱵᱟ ᱥᱚᱯᱛᱟᱦᱚ ᱨᱮᱦᱚᱸᱞᱤᱧ ᱪᱟᱞᱟᱜ ᱜᱮᱭᱟ ᱟᱫᱚ ᱪᱷᱩᱴᱤ ᱠᱚ ᱛᱟᱦᱮᱸ ᱞᱮᱱᱠᱷᱟᱱ ᱟᱨ ᱵᱟᱠᱷᱟᱱ ᱢᱟ ᱚᱱᱠᱟ ᱪᱟᱞᱟᱣ ᱵᱟᱭ ᱜᱟᱱᱚᱜ ᱠᱟᱱᱟ ᱛᱚ ᱪᱟᱞᱟᱣ ᱫᱩᱞᱤᱧ ᱪᱟᱞᱟᱜ ᱜᱮᱭᱟ ᱨᱮᱜᱩᱞᱟᱨ ᱜᱮ᱾ ᱦᱩᱸ᱾
ᱚᱱᱠᱟ ᱜᱮ ᱡᱤᱭᱚᱱ ᱜᱮ ᱚᱱᱠᱟᱱᱟ᱾
ᱦᱳᱭ ᱥᱚ ᱪᱮᱫ ᱮᱢ ᱪᱤᱠᱟᱹᱭᱟ ᱟᱫᱚ᱾
ᱪᱤᱠᱟᱹ ᱛᱮᱱᱟᱜ ᱵᱟᱹᱱᱩᱜᱼᱟ᱾
ᱦᱩᱸ᱾
ᱟᱹᱞᱤᱧ ᱦᱚᱸ ᱚᱱᱠᱟ ᱱᱚᱝᱠᱟᱱᱟᱜ ᱡᱤᱭᱚᱱ ᱠᱷᱚᱱ ᱫᱚ ᱡᱟᱦᱚ ᱤᱭᱟᱹᱞᱤᱧ ᱧᱟᱢ ᱟᱠᱟᱜᱼᱟ᱾ ᱯᱷᱨᱤᱞᱤᱧ ᱧᱟᱢ ᱟᱠᱟᱫᱼᱟ ᱚᱱᱠᱟᱱᱟᱜ ᱡᱤᱭᱚᱱ ᱠᱷᱚᱱ ᱫᱚ᱾ ᱟᱹᱞᱤᱧ ᱦᱚᱸ ᱵᱟᱠᱷᱟᱱ ᱫᱚ ᱵᱟᱭᱨᱮ ᱥᱮᱫ ᱨᱮᱜᱮ ᱛᱟᱦᱮᱸ ᱦᱩᱭᱩᱜ ᱛᱟᱦᱮᱸᱫ᱾
ᱟᱪᱪᱷᱟ ᱟᱪᱪᱷᱟ ᱟᱫᱚ ᱢᱮᱱᱮᱫ ᱛᱟᱦᱮᱫ ᱞᱤᱧ ᱤᱭᱟᱹ ᱱᱚᱝᱠᱟ ᱥᱤᱸᱝᱜᱮᱞ ᱜᱮᱭᱟᱵᱤᱱ ᱥᱮ ᱵᱟᱯᱞᱟ ᱵᱟᱲᱟ ᱠᱚ ᱦᱩᱭ ᱠᱟᱱᱟ?
ᱥᱤᱸᱝᱜᱮᱞ ᱜᱮ ᱵᱟᱯᱞᱟ ᱵᱟᱲᱟ ᱠᱚᱫᱚ ᱵᱟᱝᱜᱮ ᱾
ᱟᱪᱪᱷᱟ ᱟᱪᱪᱷᱟ ᱾
ᱵᱟᱯᱞᱟ ᱠᱚᱨᱮᱱᱟᱜ ᱡᱟ ᱡᱷᱟᱢᱮᱞᱟ, ᱱᱮᱛᱟᱨ ᱢᱟ ᱡᱟᱦᱟᱱᱟᱜ ᱠᱟᱹᱢᱤ ᱠᱟᱹᱢᱤ ᱠᱚ ᱠᱟᱹᱢᱤ ᱠᱚ ᱵᱟᱝ ᱛᱟᱦᱮᱱ ᱛᱟᱢ ᱠᱷᱟᱱ ᱵᱟᱯᱞᱟ ᱦᱚᱸ ᱵᱟᱹᱦᱩ ᱧᱟᱢ ᱠᱚᱦᱚᱸ ᱡᱟᱞᱟ ᱜᱮᱭᱟ ᱟᱹᱰᱤ ᱜᱮ ᱡᱟᱞᱟᱼᱦᱟ᱾ ᱮᱢᱚᱱ ᱱᱚᱝᱠᱟ ᱢᱤᱫᱴᱟᱝ ᱫᱟᱫᱟ ᱦᱚᱲ ᱢᱮᱱᱟᱜ ᱠᱟᱫᱮᱭᱟ ᱡᱟᱦᱟᱸᱭ ᱫᱚ ᱩᱭ ᱵᱚᱭᱚᱥ ᱠᱚ ᱦᱩᱭ ᱜᱚᱫᱚᱜ ᱛᱟᱭᱟ ᱳᱭ ᱥᱟᱛᱟᱥ ᱟᱴᱷᱟᱥ ᱜᱟᱱ ᱛᱚ ᱩᱱᱤ ᱫᱚ ᱠᱤᱪᱷᱩ ᱠᱚᱞᱮᱡᱽ ᱠᱚᱨᱮ ᱦᱚᱸ ᱯᱟᱲᱦᱟᱣ ᱠᱚᱣᱟ ᱛᱟᱯᱚᱨᱮ ᱤᱥᱠᱩᱞ ᱠᱚᱨᱮ ᱦᱚᱸ ᱢᱟᱱᱮ ᱯᱨᱟ ᱴᱤᱪᱟᱨ ᱞᱮᱠᱟ ᱢᱮᱱᱟᱜ ᱠᱟᱫᱮᱭᱟ᱾ ᱡᱟᱦᱟᱸᱭ ᱠᱟᱹᱢᱤᱭᱟᱭ ᱡᱩᱫᱤ ᱯᱟᱲᱦᱟᱣ ᱮ ᱪᱟᱞᱟᱜ ᱠᱷᱟᱱ ᱴᱟᱠᱟᱭ ᱧᱟᱢᱟ ᱟᱨ ᱵᱟᱠᱷᱟᱱ ᱵᱟᱝᱟ ᱩᱱᱤ ᱩᱱᱤᱜᱮ ᱵᱟᱹᱦᱩ ᱵᱟᱭ ᱧᱟᱢ ᱫᱟᱲᱮᱭᱟᱠᱚ ᱠᱟᱱᱟ ᱟᱨ ᱱᱤᱡᱮ ᱢᱟ ᱵᱮᱠᱟᱨ ᱦᱚᱲ, ᱟᱹᱛᱷᱟᱹᱲᱤ ᱜᱮ ᱫᱟᱬᱟᱱ ᱦᱚᱲ ᱟᱨ ᱚᱠᱟᱨᱮᱢ ᱧᱟᱢᱮᱭᱟ ᱱᱤᱡᱮ ᱚᱠᱟᱨᱮ᱾
ᱦᱮᱸ ᱛᱚᱵᱩ ᱨᱮ ᱦᱚᱸ ᱵᱟᱯᱞᱟ ᱢᱟ ᱦᱩᱭᱩᱜ ᱜᱮᱭᱟ, ᱟᱫᱚ
ᱦᱳᱭ, ᱛᱚ ᱧᱮᱞ ᱦᱩᱭᱩᱜᱼᱟ ᱱᱟᱦᱟᱜ, ᱚᱱᱠᱟ ᱯᱟᱸᱡᱟ -ᱯᱟᱸᱡᱟ ᱛᱮ ᱡᱩᱫᱤ ᱠᱚ ᱧᱟᱢᱚᱜ ᱠᱷᱟᱱ᱾
ᱧᱟᱢᱚᱜ ᱜᱮᱭᱟ ᱠᱚ ᱪᱮᱫᱟᱜ ᱵᱟᱠᱚ ᱧᱟᱢᱚᱜᱼᱟ᱾
ᱛᱚ ᱯᱟᱸᱡᱟ ᱫᱚ ᱪᱟᱹᱞᱩ ᱟᱠᱟᱱ ᱜᱮᱭᱟ, ᱚᱱᱠᱟ ᱡᱟᱦᱟᱸᱭ ᱮᱢᱱᱤ ᱢᱟ ᱢᱮᱱᱟᱜ ᱠᱚᱜᱮ ᱛᱚ ᱡᱟᱦᱟᱸᱭ ᱫᱚᱦᱚ ᱞᱮ ᱠᱟᱱ ᱠᱚ ᱫᱚᱦᱚ ᱜᱟᱱᱚᱜ ᱟᱠᱚ ᱚᱱᱠᱟᱱ ᱠᱚ ᱡᱩᱫᱤ ᱠᱚ ᱧᱟᱢᱚᱜ ᱠᱷᱟᱱ, ᱡᱟᱦᱟᱸ ᱞᱮᱠᱟᱱ ᱟᱥᱟ ᱠᱩᱠᱢᱩ ᱡᱟᱦᱟᱸ ᱞᱮᱠᱟᱱ ᱠᱚ ᱢᱮᱱᱟᱜ ᱠᱚᱣᱟ, ᱢᱚᱱᱮᱨᱮ ᱡᱟᱦᱟᱸ ᱞᱮᱠᱟᱱ ᱠᱚ ᱢᱮᱱᱟᱜ ᱛᱳ ᱚᱱᱠᱟᱱ ᱠᱚ ᱡᱩᱫᱤ ᱠᱚ ᱧᱟᱢᱚᱜ ᱠᱷᱟᱱ ᱛᱟᱦᱚᱞᱮ ᱫᱚ ᱦᱟᱸᱜ ᱵᱟᱯᱞᱟ ᱦᱩᱭᱩᱜ ᱜᱮᱭᱟ᱾ ᱛᱤᱱᱟᱜ ᱞᱚᱜᱚᱱ ᱠᱚ ᱧᱟᱢᱚᱜᱼᱟ ᱩᱱᱟᱹᱜ ᱞᱚᱜᱚᱱ ᱜᱮ ᱱᱟᱜ᱾
ᱟᱹᱰᱤ ᱵᱮᱥ ᱢᱚᱴᱟᱢᱩᱴᱤ᱾
ᱟᱵᱤᱱ ᱫᱚ?
ᱟᱹᱞᱤᱧ ᱦᱚᱸ ᱟᱹᱵᱤᱱ ᱞᱮᱠᱟ ᱜᱮ ᱦᱟᱸᱜ ᱥᱤᱝᱜᱮᱞ ᱜᱮ ᱟᱫᱚ ᱢᱚᱱᱮ ᱵᱟᱲᱟ ᱦᱩᱭᱩᱜ ᱠᱟᱱᱟ ᱞᱟ ᱦᱩᱭᱩᱜᱼᱟ ᱚᱞᱚᱜ ᱯᱟᱲᱦᱟᱣ ᱠᱚ ᱠᱟᱹᱴᱤᱡ ᱪᱟᱵᱟ ᱫᱷᱟᱨᱟ ᱞᱮᱱ ᱜᱮ ᱛᱟᱨ
ᱦᱳᱭ ᱦᱳᱭ ᱦᱳᱭ᱾
ᱡᱟᱦᱟᱱᱟᱜ ᱠᱟᱹᱢᱤ ᱠᱚ ᱯᱨᱟᱭᱵᱷᱮᱴ ᱠᱚᱨᱮ ᱨᱮᱦᱚᱸ ᱠᱳᱢᱯᱟᱱᱤ ᱴᱚᱢᱯᱟᱱᱤ ᱠᱚ ᱨᱮᱦᱚᱸ ᱢᱟᱱᱮ ᱪᱮᱫᱠᱟᱧ ᱞᱟᱹᱭᱟᱵᱤᱱᱟ, ᱵᱟᱹᱦᱩ ᱧᱟᱢ ᱞᱟᱹᱜᱤᱫ ᱫᱮᱠᱷᱟᱣ ᱡᱮ ᱩᱱᱠᱩ ᱴᱷᱮᱡ ᱡᱮ ᱵᱟᱝᱟ ᱟᱞᱤᱡ ᱡᱟᱶᱟᱭ ᱫᱚ ᱪᱟᱹᱠᱨᱤ ᱜᱮᱭᱟ ᱢᱮᱱᱛᱮ᱾ ᱦᱮᱸᱥᱮ ᱚᱱᱠᱟ ᱫᱮᱠᱷᱟᱣ ᱞᱟᱹᱜᱤᱫ ᱛᱮ ᱨᱮᱦᱚᱸ ᱠᱟᱹᱴᱤᱡ ᱦᱩᱰᱤᱧ ᱫᱷᱟᱨᱟ ᱨᱮᱦᱚᱸ ᱪᱟᱹᱠᱨᱤ ᱠᱤᱝᱵᱟ ᱱᱚᱝᱠᱟ ᱡᱟᱦᱱᱟᱜ ᱜᱮ ᱠᱟᱹᱢᱤ ᱠᱚ ᱧᱟᱢ ᱵᱟᱲᱟ ᱠᱟᱛᱮᱜ ᱟᱫᱚ ᱚᱱᱟ ᱠᱚ ᱠᱟᱹᱢᱤ ᱜᱮ ᱧᱮᱞ ᱦᱩᱭᱩᱜ-ᱟ ᱟᱫᱚ᱾
ᱦᱳᱭ ᱱᱤᱛᱚᱜᱟᱜ ᱱᱤᱛᱚᱜ-ᱱᱤᱛᱚᱜ ᱢᱟ ᱟᱵᱚᱣᱟᱜ ᱥᱟᱶᱛᱟ ᱨᱮᱦᱚᱸ ᱚᱱᱠᱟ ᱜᱮ ᱵᱚᱞᱚᱣ ᱠᱟᱱᱟ ᱡᱮ ᱦᱩᱲᱩ ᱜᱟᱫᱟ, ᱵᱩᱥᱩᱵ ᱜᱟᱫᱟᱜ ᱥᱮ ᱦᱩᱲᱩ ᱵᱟᱸᱫᱮ ᱥᱮ ᱚᱱᱟ ᱠᱚᱢᱟ ᱵᱟᱠᱚ ᱧᱮᱜᱼᱟ᱾ ᱡᱟᱸᱣᱟᱭ ᱪᱮᱫ ᱮ ᱠᱟᱹᱢᱤᱭᱟ ᱛᱤᱱᱟᱹᱜ ᱮ ᱨᱚᱡ ᱤᱭᱟᱹᱭᱟ᱾ ᱛᱤᱱᱟᱹᱜ ᱮ ᱤᱱᱠᱟᱢᱟ ᱚᱱᱟ ᱜᱮᱠᱚ ᱧᱮᱞᱮᱜᱼᱟ ᱱᱮᱛᱟᱨ ᱢᱟ᱾
ᱦᱳᱭ ᱦᱳᱭ᱾ ᱚᱱᱟ ᱠᱷᱟᱹᱛᱤᱨ ᱜᱮ ᱵᱟᱠᱷᱟᱱ ᱢᱟ ᱟᱹᱛᱩ ᱫᱤᱥᱚᱢ ᱨᱮᱢᱟ ᱪᱟᱥᱵᱟᱥ ᱢᱟ ᱢᱮᱱᱟᱜ ᱜᱮ᱾ ᱠᱤᱱᱛᱩ ᱱᱮᱛᱟᱨ ᱢᱟ ᱚᱱᱮᱵᱤᱱ ᱞᱟᱹᱭ ᱠᱮᱜ ᱠᱟᱛᱷᱟ ᱛᱮᱠᱟᱱ ᱫᱚ ᱦᱩᱲᱩ ᱵᱟᱸᱫᱤ ᱟᱨ ᱵᱩᱥᱩᱵ ᱜᱟᱫᱟ ᱠᱚᱢᱟ ᱵᱟᱠᱚ ᱧᱮᱞᱮᱜᱼᱟ, ᱱᱮᱛᱟᱨ ᱫᱚ ᱡᱟᱣᱟᱸᱭ ᱠᱚᱲᱟ ᱛᱤᱱᱟᱹᱜ ᱮ ᱤᱭᱟᱹᱭᱫᱟ ᱤᱱᱠᱟᱹᱢᱮᱜ-ᱟ ᱾ ᱨᱮ ᱦᱚᱯᱚᱱᱨᱟᱭ ᱡᱚᱢ ᱫᱟᱲᱮ ᱦᱚᱪᱚᱣᱟᱭ ᱥᱮ ᱵᱟᱝᱟ ᱟᱹᱥᱩᱞ ᱫᱟᱲᱮ ᱦᱚᱪᱚᱣᱟᱭ ᱥᱮ ᱵᱟᱝᱟ᱾ ᱟᱫᱚ ᱚᱱᱟ ᱠᱷᱟᱹᱛᱤᱨ ᱜᱮ, ᱦᱩᱸ ᱦᱩᱸ ᱾
ᱵᱟᱠᱷᱟᱱ ᱢᱟᱛᱠᱟᱹᱢ ᱦᱚᱭᱛᱚᱧ ᱢᱚᱱᱮᱭᱼᱟ ᱟᱵᱚ- ᱟᱵᱚ ᱱᱤᱛᱚᱜ ᱫᱚᱵᱚ ᱥᱚᱝᱥᱟᱨ ᱠᱮᱜᱼᱟ ᱮᱠᱫᱚᱢ᱾
ᱯᱩᱨᱟᱹ-ᱯᱩᱨᱟᱹ ᱮᱠᱫᱚᱢ ᱱᱤᱦᱟᱹᱛᱤ ᱦᱩᱸ᱾ ᱯᱟᱹᱦᱤᱞ ᱞᱮᱠᱟ ᱪᱤᱱᱛᱟᱹ ᱵᱷᱟᱵᱱᱟ ᱛᱟᱦᱮᱸ ᱞᱮᱱ ᱠᱷᱟᱱ ᱫᱚ ᱥᱚᱝᱥᱟᱨ ᱜᱚᱫ ᱠᱮᱫᱮᱭᱟᱵᱚᱱ ᱯᱟᱞᱮᱜ᱾
ᱦᱳᱭ᱾
ᱟᱨ ᱪᱤᱱᱛᱟᱹ ᱨᱮᱱᱟᱜ ᱠᱟᱛᱷᱟ ᱦᱚᱸ ᱠᱟᱱ ᱜᱮᱭᱟ ᱵᱟᱠᱷᱟᱱ ᱫᱚ ᱱᱚᱜᱼᱚᱭ ᱟᱹᱰᱤ ᱜᱟᱱ ᱜᱮ ᱧᱮᱞᱚᱜ ᱠᱟᱱᱟ ᱡᱮᱨᱠᱚᱢ ᱢᱟᱱᱮ ᱵᱟᱯᱞᱟ ᱠᱟᱛᱮ ᱦᱚᱸ ᱡᱩᱫᱤ ᱟᱢ ᱚᱲᱟᱜ ᱨᱮ ᱵᱟᱢ ᱛᱟᱦᱮᱸ ᱫᱟᱲᱮᱭᱟᱜᱼᱟ ᱵᱟᱯᱞᱟ ᱠᱟᱛᱮ ᱦᱚᱸ ᱡᱩᱫᱤ ᱵᱟᱦᱨᱮ ᱫᱤᱥᱚᱢ ᱠᱟᱹᱢᱤᱢ ᱪᱟᱞᱟᱣᱮᱱᱟ ᱛᱟᱦᱚᱞ ᱚᱱᱟ ᱵᱟᱯᱞᱟ ᱨᱮᱱᱟᱜ ᱠᱳᱱᱳ ᱵᱷᱮᱞᱩ ᱜᱮ ᱵᱟᱝ ᱛᱟᱦᱮᱸ ᱞᱮᱱᱟ ᱪᱮᱫ ᱪᱮᱫ ᱫᱚᱨᱠᱟᱨ ᱜᱮ ᱵᱟᱝ ᱛᱟᱦᱮᱸ ᱠᱟᱱᱟ ᱟᱢ ᱵᱟᱹᱦᱩ ᱛᱟᱢ ᱚᱲᱟᱜ ᱨᱮ ᱟᱢ ᱦᱟᱱᱛᱮ ᱨᱮ ᱥᱚᱝᱥᱟᱨ ᱢᱤᱫᱴᱷᱮᱱ ᱟᱢ ᱢᱤᱫᱴᱷᱮᱱ
ᱦᱳᱭ ᱦᱳᱭ ᱚᱱᱠᱟ ᱦᱚᱸ ᱧᱮᱞᱚᱜ ᱠᱟᱱ ᱜᱮᱭᱟ ᱡᱮᱢᱚᱱ ᱟᱞᱮ ᱴᱚᱞᱟ ᱨᱮᱱᱟᱜ ᱠᱟᱛᱷᱟ ᱜᱮ ᱡᱩᱫᱤᱧ ᱞᱟᱹᱭᱟ ᱟ ᱟᱞᱮ ᱠᱷᱚᱱ ᱡᱟᱦᱟᱸ ᱠᱟᱹᱴᱤᱡ ᱢᱮᱱᱟᱜ ᱠᱚᱣᱟ ᱩᱱᱠᱩ ᱠᱚ ᱵᱟᱯᱞᱟ ᱟᱠᱟᱱᱟ ᱟᱨ ᱢᱮᱱᱟᱜ ᱠᱚᱣᱟ ᱠᱟᱹᱴᱤᱡ ᱢᱟᱱᱮ ᱟᱹᱰᱤ ᱜᱮ ᱠᱚ ᱠᱟᱹᱴᱤᱡᱼᱟ ᱪᱟᱨ ᱯᱟᱸᱪ ᱵᱚᱪᱷᱚᱨ ᱠᱚ ᱠᱟᱹᱴᱤᱡ-ᱟ᱾ ᱩᱱᱠᱩ ᱠᱚᱠᱚ ᱵᱟᱯᱞᱟ ᱟᱠᱟᱱᱟ ᱟᱨ ᱵᱟᱯᱞᱟ ᱠᱟᱛᱮᱫ ᱯᱩᱨᱟᱹ ᱵᱟᱹᱦᱩ ᱠᱚ ᱤᱫᱤ ᱠᱟᱛᱮᱫ ᱪᱚ ᱵᱟᱭᱨᱮ ᱵᱟᱭᱨᱮ ᱥᱮᱫ ᱠᱚ ᱪᱟᱞᱟᱣ᱾ ᱚᱱᱛᱮ ᱨᱮᱜᱮ ᱱᱤᱛᱚᱜ ᱦᱚᱸ ᱢᱮᱱᱟᱜ ᱠᱚᱣᱟ ᱚᱱᱛᱮ ᱨᱮᱜᱮ ᱤᱱᱠᱟᱢᱮᱫᱼᱟ ᱚᱱᱛᱮ ᱨᱮᱜᱮ ᱠᱚ ᱛᱟᱦᱮᱱ ᱠᱟᱱᱟ᱾
ᱦᱳᱭ ᱦᱳᱭ᱾ ᱦᱳᱭ ᱚᱱᱠᱟ ᱜᱮ ᱜᱚᱴᱟ ᱫᱤᱥᱚᱢ ᱜᱮ ᱟᱞᱮ ᱥᱮᱫ ᱨᱮᱦᱚᱸ ᱚᱱᱠᱟᱜᱮ ᱢᱚᱴᱟᱢᱩᱴᱤ ᱠᱟᱹᱴᱤᱡ ᱠᱟᱹᱴᱤᱡ ᱜᱤᱫᱽᱨᱟᱹ ᱠᱚᱦᱚᱸ ᱚᱱᱠᱟᱜ ᱜᱮ ᱵᱟᱯᱞᱟ ᱴᱟᱯᱞᱟ ᱠᱟᱛᱮᱫ ᱚᱞᱚᱜ ᱯᱟᱲᱦᱟᱹᱣ ᱠᱚ ᱵᱟᱹᱜᱤ ᱠᱟᱛᱮᱜ ᱟᱫᱚ ᱯᱟᱲᱦᱟᱜ ᱨᱮᱱᱟᱜ ᱤᱭᱟᱹ ᱥᱚᱢᱚᱨᱛᱷᱚᱱ ᱩᱱᱠᱩ ᱚᱵᱚᱥᱥᱚ ᱚᱲᱟᱜ ᱠᱚᱨᱮ ᱵᱟᱹᱱᱩᱜ ᱛᱟᱠᱚᱣᱟ ᱟᱫᱚ ᱪᱮᱥᱴᱟ ᱛᱟᱦᱮ ᱞᱮᱱ ᱠᱷᱟᱱ ᱢᱟ ᱯᱟᱲᱦᱟᱣ ᱢᱟᱠᱚ ᱯᱟᱲᱦᱟᱣ ᱠᱚᱜ ᱜᱮᱭᱟ᱾ ᱮ ᱟᱵᱚ ᱦᱚᱸ ᱚᱱᱠᱟ ᱞᱟᱹᱭ ᱞᱮᱠᱷᱟᱱ ᱫᱚ ᱩᱱᱟᱹᱜ ᱠᱤᱥᱟᱹᱬ ᱵᱤᱥᱟᱹᱲ ᱚᱲᱟᱜ ᱨᱮᱱ ᱜᱤᱫᱽᱨᱟᱹ ᱫᱚᱵᱚᱱ ᱵᱟᱝ ᱠᱟᱱ ᱜᱮᱭᱟ ᱯᱟᱞᱮ᱾ ᱟᱫᱚ ᱩᱱᱠᱩ ᱪᱮᱫ ᱮᱢ ᱢᱮᱛᱟ ᱠᱚᱣᱟ ᱱᱮᱛᱟᱨ ᱢᱟ ᱡᱟᱦᱟᱸᱭ ᱡᱟᱦᱟᱱᱟᱜ ᱵᱷᱟᱜᱮᱢ ᱵᱷᱟᱜᱤᱢ ᱵᱩᱡᱷᱟᱹᱣᱟᱭ ᱛᱮᱦᱚᱸ ᱩᱞᱴᱟᱹ ᱛᱮ ᱟᱢᱜᱮᱭ ᱨᱚᱦᱮᱫ ᱜᱚᱫ ᱠᱟᱢᱟᱭ᱾
ᱮᱠᱫᱚᱢ ᱮᱠᱫᱚᱢ ᱥᱟᱹᱨᱤ ᱠᱟᱛᱷᱟ ᱜᱮ ᱵᱟᱝ ᱯᱟᱲᱦᱟᱜ ᱨᱮᱱᱟᱜ ᱡᱩᱫᱤ ᱤᱪᱪᱷᱟᱹ ᱛᱟᱦᱮᱱᱟ ᱛᱟᱦᱚᱞᱮ ᱫᱚ ᱦᱩᱭᱩᱜ ᱜᱮᱭᱟ ᱪᱮᱫᱟᱜ ᱥᱮ ᱮᱢᱱᱤᱛᱮ ᱥᱚᱨᱠᱟᱨ ᱴᱷᱮᱱ ᱠᱷᱚᱱ ᱜᱚᱲᱚ ᱛᱚ ᱧᱟᱢᱚᱜ ᱚᱱᱟ ᱥᱮ ᱠᱟᱹᱣᱰᱤ ᱜᱚᱲᱚ ᱫᱚ ᱧᱟᱢᱚᱜ ᱠᱟᱱ ᱜᱮᱭᱟ ᱤᱱᱟᱹ ᱛᱮᱜᱮ ᱢᱟᱱᱮ ᱠᱚᱢ ᱥᱚᱢ ᱯᱟᱲᱦᱟᱣ ᱫᱚ ᱪᱟᱞᱟᱜ ᱜᱮᱭᱟ ᱤᱱᱟᱹ ᱛᱮᱜᱮ
ᱦᱮᱸ ᱦᱮᱸ ᱱᱮᱛᱟᱨᱟᱜ ᱡᱟᱦᱟᱸ ᱥᱤᱪᱩᱭᱮᱥᱚᱱ ᱛᱮ ᱚᱱᱟ ᱱᱮᱛᱟᱨᱟᱜ ᱡᱩᱜᱽ ᱛᱮ ᱮᱴᱞᱤᱥᱴ ᱢᱟᱱᱮ ᱟᱵᱚᱣᱟᱜ ᱡᱟᱦᱟᱸ ᱤᱭᱟᱹ ᱮᱭᱤᱪ-ᱮᱥ ᱥᱮ ᱢᱟᱱᱮ ᱦᱟᱭᱟᱨ ᱥᱮᱠᱮᱱᱰᱟᱨᱤ ᱮᱰᱩᱜᱮᱥᱚᱱ ᱫᱚ ᱢᱟᱱᱮ ᱯᱟᱥ ᱱᱤᱦᱟᱹᱛᱤ ᱞᱟᱹᱠᱛᱤ ᱠᱟᱱᱟ᱾ ᱠᱳᱢᱯᱟᱱᱤ ᱠᱚᱨᱮ ᱠᱟᱹᱢᱤᱢ ᱪᱟᱞᱟᱜ ᱨᱮᱦᱚᱸ ᱚᱱᱟ ᱠᱚᱨᱮ ᱦᱚᱸ ᱡᱟᱦᱟᱱᱟᱜ ᱟᱢ ᱯᱨᱳᱢᱳᱥᱚᱱ ᱞᱟᱹᱜᱤᱫ ᱦᱚᱸ ᱚᱱᱮ ᱠᱤᱡ ᱠᱟᱹᱴᱤᱡ ᱪᱚᱞᱟᱝ ᱨᱮᱦᱚᱸ ᱠᱳᱣᱟᱞᱤᱯᱷᱤᱠᱮᱥᱚᱱ ᱫᱚᱨᱠᱟᱨᱚᱜ ᱠᱟᱱᱟ ᱦᱮᱸᱥᱮ ᱛᱚ ᱤᱱᱟᱹ ᱦᱚᱸ ᱡᱩᱫᱤ ᱵᱟᱢ ᱟᱨᱡᱟᱣ ᱵᱟᱦᱨᱮ ᱫᱤᱥᱚᱢ ᱠᱟᱹᱢᱤ ᱪᱟᱞᱟᱣ ᱠᱟᱛᱮ ᱨᱮᱦᱚᱸ ᱟᱢᱟᱜ ᱠᱟᱹᱢᱤ ᱫᱚᱢ ᱠᱟ. ᱢᱤᱭᱟ ᱟᱫᱚ ᱱᱚᱜᱼᱚ ᱱᱚᱠᱟ ᱡᱩᱫᱤ ᱯᱨᱳᱢᱳᱥᱚᱱ ᱦᱩᱭᱩᱜ ᱛᱟᱢᱟ ᱟᱢᱟᱜ ᱠᱚᱳᱣᱟᱞᱤᱯᱷᱮᱥᱚᱱ ᱵᱟᱝ ᱛᱟᱦᱮᱱᱟ ᱥᱮᱞᱟᱨᱤ ᱵᱟᱢ ᱧᱟᱢᱟ ᱠᱚᱢᱮᱢ ᱧᱟᱢᱟ᱾
ᱦᱮᱸ᱾ ᱵᱟᱨᱦᱮ ᱫᱤᱥᱚᱢ ᱠᱟᱹᱢᱤ ᱜᱮ ᱪᱟᱞᱟᱣ ᱠᱟᱛᱮ ᱦᱚᱸ ᱥᱮ ᱚᱱᱟ ᱞᱮᱵᱟᱨ ᱠᱟᱹᱢᱤ ᱨᱮᱜᱮᱢ ᱛᱟᱦᱮᱱᱟ ᱟᱫᱚ ᱚᱱᱟ ᱠᱷᱚᱱ ᱪᱮᱛᱟ ᱛᱟᱱ ᱫᱚ ᱵᱟᱢ ᱨᱟᱵᱟᱵ ᱫᱟᱲᱮᱭᱟᱜᱼᱟ ᱡᱩᱫᱤ ᱵᱟᱢ ᱯᱟᱲᱦᱟᱣ ᱠᱚᱜᱼᱟ᱾ ᱟᱨ ᱡᱩᱫᱤ ᱠᱤᱪᱷᱩ ᱨᱮᱦᱚᱸᱰᱤᱜᱽᱨᱤ ᱛᱟᱦᱮᱱ ᱛᱟᱢᱟ ᱛᱟᱦᱚᱞᱮ ᱛᱚ ᱪᱮᱛᱟᱱ ᱥᱮᱫ ᱨᱟᱠᱟᱵ ᱨᱮᱱᱟᱜ ᱠᱤᱪᱷᱩ ᱟᱥᱟ ᱛᱟᱦᱮᱱᱟ᱾ ᱡᱮ ᱵᱟᱝ ᱱᱚᱰᱮ ᱠᱷᱚᱱ ᱟᱨ ᱚᱱᱟ ᱪᱮᱛᱟᱱ ᱨᱮᱱᱟᱜ ᱵᱤᱥᱤ ᱧᱚᱜ ᱠᱟᱹᱣᱰᱤ ᱟᱨ ᱟᱨᱡᱟᱣ ᱨᱮᱱᱟᱜ ᱤᱭᱟᱹ ᱦᱚᱨᱟ ᱨᱮᱢ ᱛᱟᱦᱮᱸ ᱫᱟᱲᱮᱭᱟᱜᱼᱟ ᱚᱱᱠᱟᱱᱟᱜ ᱟᱥᱟ ᱵᱟᱝ ᱛᱟᱦᱮᱱᱟ ᱵᱟᱝ ᱯᱟᱲᱦᱟᱣ ᱞᱮᱱᱠᱷᱟᱱ
ᱴᱷᱤᱠ ᱴᱷᱤᱠ᱾ ᱟᱫᱚ ᱪᱮᱫ ᱮᱢ ᱪᱤᱠᱟᱹᱭᱟ ᱱᱮᱛᱟᱨ ᱦᱚᱲ ᱢᱟ ᱵᱟᱢ ᱵᱩᱡᱷᱟᱹᱣ ᱦᱚᱪᱚ ᱫᱟᱲᱮᱭᱟᱠᱚᱣᱟ ᱱᱤᱡᱮ ᱜᱮ ᱱᱤᱡᱮ ᱱᱤᱡᱮ ᱛᱮᱜᱮ ᱱᱤᱡᱮ ᱜᱮ ᱥᱩᱫᱷᱨᱟᱹᱜ ᱢᱮ᱾ ᱦᱚᱲ ᱫᱚᱢ ᱥᱩᱫᱷᱨᱟᱹᱣ ᱫᱟᱲᱮᱟᱭ ᱥᱮ ᱵᱟᱢ ᱥᱩᱫᱷᱨᱟᱹᱣ ᱫᱟᱲᱮᱭᱟᱭᱟ ᱦᱮᱸ ᱱᱤᱡᱮᱨᱟᱜ ᱧᱮᱞ ᱠᱚᱛᱮ ᱦᱚᱸ ᱡᱩᱫᱤ ᱢᱤᱫ ᱵᱟᱨ ᱦᱚᱲ ᱠᱚ ᱥᱩᱫᱷᱟᱹᱨᱚᱜ ᱠᱷᱟᱱ᱾
ᱦᱚᱭ, ᱟ ᱟᱞᱮ ᱦᱚᱸ ᱚᱱᱠᱟᱜᱮ ᱢᱟᱱᱮ ᱟ ᱠᱤᱪᱷᱩ ᱟᱞᱮ ᱴᱚᱞᱟ ᱨᱮᱦᱚᱸ ᱠᱤᱪᱷᱩ ᱜᱟᱱ ᱜᱮᱞᱮ ᱚᱞᱳᱜ ᱯᱟᱲᱦᱟᱜ ᱜᱮᱭᱟ᱾ ᱛᱚ- ᱢᱤᱫᱴᱟᱝ ᱢᱤᱫᱴᱟᱝ ᱚᱱᱮ ᱠᱟᱠᱟ ᱦᱚᱲ ᱜᱮ ᱦᱩᱭᱩᱜᱼᱟᱭ ᱩᱱᱤ ᱴᱷᱮᱱ ᱠᱷᱚᱱᱜᱮ ᱢᱤᱫᱴᱟᱝ ᱠᱟᱛᱷᱟᱧ ᱟᱸᱡᱚᱢ ᱞᱮᱜᱼᱟ ᱡᱮ ᱤᱧ ᱫᱚ ᱤᱧᱟᱹᱜ ᱜᱤᱫᱽᱨᱟᱹ ᱯᱟᱲᱦᱟᱣ ᱫᱚ ᱵᱟᱹᱧ ᱯᱟᱲᱦᱟᱣ ᱮᱭᱟ ᱥᱩᱫᱩ ᱴᱟᱠᱟᱧ ᱫᱚᱦᱚ ᱟᱭᱟ, ᱠᱟᱢᱟᱣᱟᱹᱧ ᱟᱨ ᱴᱟᱠᱟᱧ ᱫᱚᱦᱚ ᱟᱭᱟ᱾ ᱚᱱᱠᱟ ᱢᱤᱫᱴᱮᱱ ᱤᱭᱟᱹᱧ ᱟᱸᱡᱚᱢ ᱞᱮᱫ ᱛᱟᱭᱟ ᱠᱟᱛᱷᱟᱧ ᱟᱸᱡᱚᱢ ᱞᱮᱫ ᱛᱟᱭᱟ᱾ ᱱᱤᱡᱮ ᱢᱟ ᱵᱟᱭᱨᱮ ᱨᱮ ᱛᱟᱦᱮᱱ ᱦᱚᱲ ᱛᱟᱯᱚᱨ ᱡᱟᱦᱟᱸ ᱛᱤᱥ ᱨᱮ ᱚᱲᱟᱜ ᱮᱢ ᱦᱤᱡᱩᱜ-ᱟ ᱟᱨ ᱳᱱᱠᱟ ᱡᱩᱫᱤ ᱠᱟᱛᱷᱟᱢ ᱟᱸᱡᱚᱢᱟ ᱛᱟᱦᱱᱮ ᱫᱚ ᱠᱟᱹᱴᱤᱡ ᱠᱷᱟᱨᱟᱯ ᱜᱮ ᱵᱩᱡᱷᱟᱹᱜ ᱜᱮᱭᱟ ᱛᱚ, ᱤᱧ ᱩᱱ ᱥᱚᱢᱚᱭ ᱱᱚᱣᱟᱧ ᱢᱚᱱᱮᱭᱮᱫ ᱛᱟᱦᱮᱸᱫ ᱡᱮ ᱟᱢ ᱢᱟ ᱟᱢᱤᱡᱽ ᱜᱤᱫᱽᱨᱟᱹ ᱴᱟᱠᱟ ᱴᱟᱠᱟᱢ ᱫᱚᱦᱚᱭᱟ ᱯᱟᱲᱦᱟᱣ ᱢᱟ ᱵᱟᱢ ᱯᱟᱲᱦᱟᱣ ᱮᱭᱟ ᱥᱩᱫᱩ ᱴᱟᱠᱟᱢ ᱫᱚᱦᱚᱭᱟ᱾ ᱛᱚ ᱩᱱᱤ ᱚᱱᱟ ᱴᱟᱠᱟ ᱚᱠᱟ ᱨᱮᱭ ᱪᱤᱠᱟᱹᱭᱟᱭ ᱚᱱᱟ ᱫᱚ ᱪᱤᱠᱟᱹᱛᱮᱭ ᱵᱩᱡᱟᱭ ᱩᱱᱤ? ᱚᱱᱟ ᱦᱚᱛᱚ ᱥᱮ ᱥᱮᱪᱮᱫ ᱮᱢ ᱫᱚᱨᱠᱟᱨ ᱛᱟᱢ ᱡᱮ ᱤᱧ ᱦᱚᱸ ᱜᱟᱱ ᱩᱱᱟᱹᱜ ᱴᱟᱠᱟᱭ ᱫᱚᱦᱚ ᱟᱠᱟᱫ ᱛᱚ ᱱᱚᱣᱟ ᱴᱟᱠᱟ ᱤᱧᱤᱧ ᱪᱤᱠᱟᱹᱭᱟ ᱵᱟᱠᱷᱟᱱ ᱧᱮᱞᱮᱢᱮ ᱴᱟᱠᱟ ᱢᱟᱢ ᱫᱚᱦᱚ ᱟᱫᱮᱼᱼ ᱛᱚ ᱩᱱᱤ ᱧᱩᱼᱼ ᱧᱩ ᱠᱟᱛᱮ ᱜᱮ ᱪᱟᱵᱟ ᱠᱮᱫᱼᱟ, ᱥᱮ ᱮᱢᱱᱤ ᱯᱷᱟᱞᱛᱩ ᱠᱷᱚᱨᱚᱪ ᱛᱮᱜᱮ ᱪᱟᱵᱟᱭ ᱛᱟᱢᱟ ᱡᱩᱫᱤᱼᱼ ᱚᱱᱟ ᱦᱚᱸ ᱪᱤᱱᱛᱟᱹ ᱫᱚᱨᱠᱟᱨᱚᱜ ᱠᱟᱱ ᱛᱟᱦᱮᱸᱫ ᱾